ᱡᱚᱦᱟᱨ ᱜᱮ᱾ ᱟᱸᱡᱚᱢᱚᱜ ᱠᱟᱱᱟ ᱱᱚᱛᱮ ᱠᱷᱚᱱᱟᱜ?
ᱦᱮᱞᱳ᱾
ᱦᱮᱸ ᱟᱸᱡᱚᱢᱮᱜ-ᱟᱹᱧ᱾
ᱦᱚᱸ ᱵᱟᱝ ᱟᱸᱡᱚᱢ, ᱦᱮᱸ ᱱᱤᱛ ᱫᱚ ᱟᱸᱡᱚᱢᱚᱜ ᱠᱟᱱᱟ ᱦᱮᱱᱟᱝ ᱫᱚ ᱵᱟᱝ ᱟᱸᱡᱚᱢᱚᱜ ᱠᱟᱱ ᱛᱟᱦᱮᱸᱱ᱾
ᱟᱪᱪᱷᱟ ᱪᱷᱟ ᱪᱷᱟ, ᱦᱚᱸ ᱛᱟᱦᱞᱮ ᱢᱮᱰᱟᱢ ᱱᱟᱯᱟᱭ ᱜᱮ ᱦᱮᱱᱟᱜ ᱵᱤᱱᱟ? ᱦᱳᱭ ᱡᱚᱸᱦᱟᱨ ᱡᱚᱸᱦᱟᱨ᱾
ᱦᱚᱸ ᱱᱟᱯ, ᱦᱚᱸ ᱱᱟᱯᱟᱭ ᱜᱮ ᱢᱮᱱᱟᱜ ᱞᱤᱧᱟᱹ᱾ ᱟᱹᱵᱤᱱ ᱫᱚ?
ᱦᱳᱭ ᱟᱹᱞᱤᱧ ᱦᱚᱸ ᱱᱟᱯᱟᱭ ᱜᱮ ᱢᱮᱱᱟᱜ ᱟᱠᱟᱫ ᱞᱤᱧᱟᱹ ᱦᱟᱸᱜ, ᱱᱤᱛ ᱛᱮ ᱦᱟᱹᱵᱤᱡ᱾ ᱦᱚᱸ ᱱᱚᱝᱠᱟ ᱫᱚ ᱱᱤᱛᱳᱜ ᱫᱚ ᱪᱟᱥ ᱠᱟᱹᱢᱤ ᱠᱚᱨᱮᱱᱟᱜ ᱜᱮ ᱛᱳᱲ ᱡᱳᱲ ᱦᱩᱭᱩᱜ ᱠᱟᱱᱟ᱾
ᱚ ᱦᱚᱸ, ᱨᱚᱦᱚᱭ ᱠᱚᱫᱚ ᱮᱛᱚᱦᱚᱵ ᱵᱟᱱᱟ ᱜᱚᱫ ᱠᱮᱜ-ᱟ ᱯᱮ?
ᱟᱹᱣᱨᱤᱞ ᱞᱮ ᱮᱛᱚᱦᱚᱵ ᱫᱟᱲᱮᱭᱟᱜᱼᱟ, ᱢᱟᱱᱮ ᱪᱟᱨᱟ ᱠᱟᱹᱴᱤᱡ ᱧᱚᱜ ᱜᱮ ᱛᱟᱞᱮᱭᱟ᱾ ᱮᱸ ᱠᱷᱮᱛ ᱠᱚᱫᱚᱞᱮ ᱨᱮᱰᱤ ᱟᱠᱟᱫᱟ ᱦᱟᱸᱜ, ᱮᱸ ᱱᱚᱝᱠᱟ ᱠᱷᱟᱞᱡᱟᱜ ᱠᱷᱟᱞ ᱡᱚᱢᱤ ᱠᱚ, ᱟᱨ ᱚᱱᱠᱟ ᱫᱚ ᱚᱱᱟ ᱜᱷᱩᱴ ᱴᱩ ᱡᱚᱢᱤ ᱠᱚᱫᱚ ᱦᱟᱸᱜ ᱵᱟᱝ ᱫᱟᱜ ᱟᱠᱟᱱ ᱛᱟᱞᱮᱭᱟ᱾ ᱢᱟᱱᱮ ᱵᱟᱹᱫᱽ ᱟᱨ ᱵᱟᱹᱭᱦᱟᱹᱲ ᱟᱞᱮ ᱥᱮᱱ ᱫᱚ ᱩᱪᱩ ᱱᱤᱪᱩ ᱡᱟᱭᱜᱟ ᱦᱮᱱᱟᱜ-ᱟ ᱛᱚ᱾
ᱦᱳᱭ᱾
ᱚᱱᱟ ᱦᱚᱛᱮᱱ ᱛᱮ᱾ ᱟᱯᱮ ᱥᱮᱫ ᱫᱚ ᱪᱮᱫ ᱞᱮᱠᱟ ᱪᱟᱥ ᱠᱚᱨᱮᱱᱟᱜ, ᱨᱚᱦᱚᱭ ᱠᱟᱹᱢᱤ?
ᱪᱟᱥ ᱠᱚᱨᱮᱱᱟᱜ ᱫᱚ ᱦᱚᱸ ᱟᱫᱷᱚᱱ ᱫᱚᱠᱚ ᱨᱚᱦᱚᱭ ᱮᱛᱚᱦᱚᱵ ᱜᱚᱫ ᱠᱟᱜ-ᱟ ᱟᱞᱮ ᱦᱚᱸ ᱟᱫᱚ ᱵᱟᱨᱥᱤᱧ ᱯᱮ ᱢᱟᱦᱟ ᱯᱚᱨᱮ ᱠᱷᱟᱱ ᱫᱚ ᱦᱟᱸᱜ ᱞᱮ ᱮᱛᱚᱦᱚᱵ ᱜᱚᱫᱟ᱾
ᱦᱳᱭ ᱦᱳᱭ ᱦᱳᱭ, ᱦᱚᱸᱜᱼᱚᱱ ᱠᱟ ᱚᱵᱚᱥᱛᱷᱟ ᱜᱮ ᱩᱸ, ᱛᱟᱞᱦᱮ
ᱟᱯᱮ ᱥᱮᱱ ᱫᱚ ᱫᱟᱜ ᱡᱟᱹᱲᱤ ᱠᱚ?
ᱩᱸ ᱫᱟᱜ ᱡᱟᱹᱲᱤ ᱫᱚ ᱚᱱᱠᱟ ᱫᱚ ᱦᱟᱸᱜ ᱠᱚᱢ ᱫᱷᱟᱨᱟ ᱧᱚᱜ ᱜᱮᱭᱟ, ᱫᱚᱢᱮ ᱫᱚ ᱵᱟᱹᱱᱩᱜᱼᱟ᱾ ᱚ ᱛᱮ ᱢᱟᱱᱮ ᱚᱱᱮ ᱛᱚ ᱞᱤᱧ ᱞᱟᱹᱭᱮᱼᱟ ᱜᱷᱩᱴᱩ ᱡᱟᱭᱜᱟ ᱠᱚᱨᱮᱫ ᱫᱚ ᱵᱟᱝ ᱫᱟᱜ ᱟᱠᱟᱱ ᱛᱟᱞᱮᱭᱟ᱾ ᱦᱮᱸ᱾ ᱟᱨ ᱟᱯᱮ ᱥᱮᱫ ᱫᱚ ᱡᱟᱭᱜᱟ ᱠᱚ ᱪᱟᱥ ᱡᱟᱭᱜᱟ ᱥᱚᱢᱟᱱ ᱥᱚᱢᱚᱛᱚᱞ ᱜᱮᱭᱟ ᱥᱮ ᱩᱪᱩ ᱱᱤᱪᱩ ᱜᱮᱭᱟ ᱪᱮᱫ ᱞᱮᱠᱟ?
ᱟᱞᱮ ᱥᱮᱱ ᱦᱚᱸ ᱚᱱᱠᱟ ᱪᱮᱫ ᱠᱚ ᱞᱟᱹᱭᱟᱠᱚ ᱵᱟᱹᱞᱤ ᱫᱤᱥᱚᱢ ᱟᱞᱮ ᱥᱮᱱ ᱢᱟ᱾ ᱵᱟᱞᱤ ᱦᱮᱸ᱾
ᱵᱟᱞᱤ ᱜᱮᱭᱟ ᱵᱟᱝ?
ᱦᱮᱸ ᱤᱱᱟᱹ ᱫᱚ ᱦᱟᱸᱜ ᱟᱫᱚ ᱫᱚᱢᱮ ᱱᱚᱜᱼᱚᱭ ᱡᱮ ᱫᱟᱜ ᱡᱟᱹᱲᱤ ᱠᱷᱟᱱᱮ ᱪᱟᱥ ᱜᱟᱱᱚᱜᱼᱟ ᱵᱟᱝᱠᱷᱟᱱ ᱫᱚ ᱵᱟᱝ᱾
ᱟᱪᱪᱷᱟ ᱪᱷᱟ ᱪᱷᱟ, ᱚ᱾ ᱟᱨ ᱱᱚᱝᱠᱟ ᱥᱮᱞᱳ
ᱦᱚᱸ ᱢᱮᱱᱟᱜ ᱫᱚ ᱢᱮᱱᱟᱜ ᱜᱮᱭᱟ ᱚᱱᱠᱟ ᱫᱟᱜ ᱦᱚᱸ ᱵᱟᱝ